ᱟᱨ ᱡᱚᱦᱟᱨ ᱜᱮ
ᱦᱮᱸ ᱜᱚᱢᱠᱮ ᱡᱚᱦᱟᱨ ᱜᱮ
ᱛᱟᱯᱚᱨ ᱟᱹᱰᱤ ᱫᱤᱱ ᱯᱚᱨ ᱱᱟᱯᱟᱭ ᱵᱟᱲᱟ ᱜᱮᱭᱟᱵᱤᱱ ᱛᱚ
ᱦᱮᱸ ᱜᱚᱝᱠᱮ ᱱᱟᱯᱟᱭ ᱵᱟᱲᱟ ᱜᱮᱭᱟᱞᱤᱧ
ᱟᱪᱪᱷᱟ ᱟᱪᱪᱷᱟ ᱟᱪᱷᱟ ᱛᱟ ᱱᱤᱛ ᱫᱚ ᱛᱟᱦᱚᱞᱮ ᱚᱠᱟᱨᱮ
ᱜᱚᱝᱠᱮ ᱱᱤᱛ ᱫᱚ ᱟᱛᱳ ᱫᱤᱥᱚᱢ ᱥᱮᱫ ᱞᱤᱧ ᱦᱮᱡ ᱟᱠᱟᱱᱟ
ᱟᱪᱪᱷᱟ ᱟᱨ ᱚᱠᱟᱞᱮᱠᱟᱭ ᱫᱟᱜ ᱵᱟᱲᱟᱭᱮᱫᱟ ᱚᱱᱛᱮ ᱫᱚ
ᱦᱮᱸ ᱜᱚᱝᱠᱮ ᱱᱚᱜ ᱚᱚᱭ ᱠᱷᱟᱹᱱᱤᱠᱴᱟ ᱞᱟᱦᱟ ᱜᱮ ᱫᱚᱢᱮ ᱡᱳᱨᱮ ᱫᱟᱜ ᱡᱟᱹᱲᱤᱭᱮᱫ ᱛᱟᱦᱮᱡ ᱟᱞᱮ ᱥᱮᱫ ᱫᱚ
ᱟᱨ ᱟᱞᱚᱵᱤᱱ ᱢᱮᱱᱟ ᱱᱚᱣᱟ ᱡᱟᱹᱯᱩᱫ ᱫᱤᱱ ᱵᱚᱞᱚᱭᱮᱱᱟ ᱦᱮᱸ ᱵᱟᱝ
ᱦᱮᱸ ᱦᱳᱭ ᱜᱚᱢᱠᱮ
ᱟᱨᱞᱤᱧ ᱢᱮᱱ ᱦᱚᱪᱚᱭᱮᱫᱟ ᱱᱚᱣᱟ ᱡᱟᱹᱯᱩᱫ ᱡᱟᱹᱯᱩᱫ ᱜᱮ ᱥᱮᱴᱨᱮᱱ ᱫᱚ᱾ ᱦᱮᱸ ᱜᱚᱝᱠᱮ ᱵᱩᱨᱩ ᱵᱚᱸᱜᱟ ᱫᱚ
ᱮᱸ ᱞᱟᱹᱭ ᱵᱤᱱ ᱜᱚᱢᱠᱮ
ᱞᱟᱹᱭ ᱫᱟᱞᱤᱧ ᱥᱮᱴᱮᱨᱮᱱ ᱫᱚ ᱵᱩᱨᱩ ᱵᱚᱸᱜᱟ ᱫᱚ, ᱦᱤᱡᱩᱜ ᱠᱟᱱᱟᱵᱤᱱ ᱛᱚ?
ᱚᱱᱟ ᱜᱮᱛᱚ ᱜᱚᱝᱠᱮ ᱪᱟᱞᱟᱜ ᱢᱟ ᱵᱩᱡᱷᱟᱹᱣᱮᱜ ᱞᱤᱧ ᱫᱚ ᱢᱟᱥᱮ ᱢᱚᱱᱮ ᱡᱤᱣᱤ ᱫᱚ ᱵᱟᱭ ᱟᱯᱱᱟᱨᱚᱜ ᱠᱟᱱ ᱫᱚ᱾ ᱟᱨ ᱵᱷᱤᱴᱟᱹᱢᱟᱜ ᱢᱟᱱᱮ ᱨᱚᱦᱚᱭ ᱠᱚᱜᱮ ᱠᱟᱹᱴᱤᱡᱧ ᱫᱮᱨᱤ ᱜᱚᱫ ᱟᱠᱟᱜᱫᱟ ᱜᱚᱝᱠᱮ ᱡᱩᱫᱤ ᱞᱤᱧ ᱯᱩᱨᱟᱹᱣ ᱠᱷᱟᱱ ᱫᱚ ᱜᱟᱯᱟ ᱜᱟᱯᱟ ᱵᱷᱤᱛᱤᱨ ᱛᱮ ᱛᱟᱦᱚᱞᱮ ᱠᱷᱟᱱ ᱞᱤᱧ ᱞᱟᱹᱭ ᱫᱟᱞᱤᱧ ᱛᱚ ᱢᱚᱸᱦᱫᱷᱟᱜ ᱟᱹᱞᱤᱧ
ᱟ ᱟᱪᱪᱷᱟ ᱟᱪᱪᱷᱟ ᱟᱪᱪᱷᱟ ᱵᱟᱦ ᱦᱤᱡᱩᱜ ᱵᱤᱱ ᱮᱠᱞᱟ ᱜᱮ ᱥᱮ ᱚᱲᱟᱜ ᱜᱚᱢᱠᱮ ᱦᱚᱸ ᱵᱤᱱ ᱟᱹᱜᱩ ᱛᱚᱨᱟᱭᱮ ᱠᱟᱱᱟ
ᱦᱮᱸ ᱜᱝᱠᱮ ᱚᱲᱟᱜ ᱜᱚᱢᱠᱮ ᱦᱚᱸᱞᱤᱧ ᱤᱫᱤ ᱛᱟᱨᱟᱭᱮ ᱠᱟᱱᱟ
ᱟᱪᱪᱷᱟ ᱟᱪᱪᱷᱟ ᱟᱪᱪᱷᱟ ᱟᱹᱜᱩᱭᱵᱤᱱ ᱫᱮᱞᱟ ᱮᱠᱫᱚᱢ ᱪᱟᱞᱟᱣᱮᱱ ᱞᱟᱦᱟ ᱵᱚᱪᱷᱚᱨᱢᱟ ᱟᱹᱰᱤ ᱡᱳᱨ ᱵᱚᱱ ᱨᱟᱹᱥᱠᱟᱹ ᱠᱮᱫᱟ᱾
ᱦᱳᱭ ᱜᱚᱝᱠᱮ ᱱᱤᱭᱟᱹ ᱫᱷᱟᱣ ᱦᱚᱸ ᱚᱱᱠᱟ ᱜᱮ ᱵᱚᱱ ᱨᱟᱹᱥᱠᱟᱹᱭᱟ
ᱚᱱᱟ ᱜᱮ ᱛᱚ ᱱᱤᱛ ᱦᱟ ᱱᱟᱠᱚ ᱠᱷᱟᱱ ᱥᱟᱶᱛᱟ ᱨᱮᱱᱟᱜ ᱡᱟᱦᱟᱸ ᱛᱩᱢᱫᱟᱜ ᱴᱟᱢᱟᱠ ᱢᱟᱠᱚ ᱦᱮᱸ ᱤᱫᱤᱭᱮᱫ ᱜᱮ ᱢᱚᱱᱮᱭᱮᱫᱟᱞᱤᱧ ᱛᱤᱨᱭᱳ ᱦᱚᱸ ᱛᱤᱨᱭᱳ ᱵᱟᱱᱟᱢ ᱞᱤᱧ ᱦᱟᱛᱟᱣᱟ᱾
ᱦᱮᱸ ᱜᱚᱝᱠᱮ ᱚᱱᱠᱟ ᱫᱚ ᱟᱹᱞᱤᱧ ᱦᱚᱸᱞᱤᱧ ᱢᱚᱱᱮ ᱟᱠᱟᱫ ᱫᱚ ᱢᱟᱥᱮ ᱡᱮ ᱟᱹᱞᱤᱧ ᱦᱚᱸ ᱠᱟᱹᱴᱤᱡ ᱡᱚᱴ ᱛᱤᱨᱭᱳ ᱟᱨ ᱦᱟᱸᱜ ᱢᱤᱫᱴᱟᱝ ᱰᱷᱚᱸᱜᱟ ᱵᱟᱱᱟᱢ ᱞᱤᱧ ᱦᱟᱛᱟᱣ ᱞᱟᱹᱜᱤᱫ ᱟᱹᱞᱤᱧ ᱦᱟᱸᱜ
ᱟᱪᱪᱷᱟ ᱟᱪᱪᱷᱟ ᱟᱪᱷᱟ ᱟᱪᱷᱟ ᱢᱚᱡᱽ ᱜᱮ ᱫᱚᱨᱠᱟᱨ ᱠᱟᱱ ᱜᱮ ᱜᱚᱢᱠᱮ ᱵᱟᱠᱷᱟᱱ ᱛᱮᱦᱤᱧ ᱟᱵᱚ ᱠᱚᱜᱮ ᱵᱟᱝᱵᱚᱱ ᱦᱟᱛᱟᱣ ᱞᱮᱠᱷᱟᱱ ᱦᱟᱯᱮᱱ ᱫᱤᱱ ᱨᱮᱱ ᱢᱟᱹᱭ ᱵᱟᱹᱵᱩ ᱛᱟᱠᱚ ᱫᱚ ᱪᱮᱫ ᱠᱚ ᱥᱮᱬᱟᱭᱟ ᱵᱟᱝ
ᱦᱳᱭ ᱜᱚᱢᱠᱮ ᱟᱫᱚ ᱜᱚᱝᱠᱮ ᱠᱟᱹᱴᱤᱡ ᱟᱫᱚ ᱯᱷᱟᱸᱠᱟ ᱴᱟᱭᱤᱢ ᱨᱮᱦᱚᱸ ᱠᱟᱹᱴᱤᱡ ᱚᱲᱟᱜ ᱜᱚᱝᱠᱮ ᱠᱟᱹᱴᱤᱡ ᱥᱮᱨᱮᱧ ᱵᱟᱲᱟᱭ ᱛᱟᱞᱤᱧᱟᱭ ᱟᱫᱚ ᱡᱩᱫᱤ ᱵᱟᱱᱟᱢ ᱠᱚ ᱥᱮ ᱛᱤᱨᱭᱳ ᱦᱚᱸ ᱵᱟᱝ ᱛᱟᱦᱮᱸ ᱞᱮᱱᱠᱷᱟᱱ ᱟᱫᱚ ᱚᱠᱟ ᱞᱮᱠᱟ ᱜᱟᱱᱚᱜᱼᱟ ᱚᱲᱟᱜ ᱜᱚᱝᱠᱮ ᱥᱮᱨᱮᱧᱟ ᱠᱟᱹᱴᱤᱡ ᱟᱹᱞᱤᱧ ᱦᱚᱸᱞᱤᱧ ᱵᱟᱱᱟᱢ ᱫᱚᱟᱹᱞᱤᱧ ᱠᱚᱴᱟᱜ ᱫᱟᱲᱮᱭᱟᱜ ᱜᱮᱭᱟ ᱮᱠᱫᱚᱢ
ᱠᱟᱛᱷᱟ ᱨᱮ ᱡᱩᱨᱤ ᱯᱟᱹᱨᱤ ᱡᱩᱨᱤ ᱯᱟᱹ
ᱦᱮ ᱜᱚᱢᱠᱮ
ᱮᱠᱫᱚᱢ ᱮᱠᱫᱚᱢ ᱴᱷᱤᱠ ᱜᱚᱢᱠᱮ ᱞᱟᱹᱭ ᱮᱫᱟᱞᱤᱧ ᱡᱩᱨᱤ-ᱯᱟᱨᱤ ᱵᱤᱱ ᱨᱟᱹᱥᱠᱟᱹ ᱧᱚᱜᱼᱟ ᱵᱟᱝ ᱢᱟᱡᱷᱮ ᱢᱟᱡᱷᱮ ᱡᱚᱠᱷᱚᱱ ᱚᱠᱛᱚ ᱠᱚ ᱵᱤᱱ ᱧᱟᱢ ᱞᱮᱠᱷᱟᱱ ᱦᱮᱸ ᱵᱟᱝ
ᱦᱳᱭ ᱜᱚᱢᱠᱮ ᱦᱳᱭ
ᱴᱷᱤᱠ ᱴᱷᱤᱠ ᱚᱱᱛᱮ ᱟᱯᱮ ᱫᱤᱥᱚᱢ ᱥᱮᱫ ᱫᱚ ᱡᱮᱢᱚᱱ ᱱᱚᱜᱼᱚᱭ ᱡᱮᱢᱚᱱ ᱡᱮᱢᱚᱱ ᱱᱚᱜ-ᱚᱭ ᱵᱩᱨᱩ ᱵᱚᱸᱜᱟ ᱧᱮᱞ ᱟᱠᱷᱟᱱ ᱛᱟᱦᱞᱮ ᱦᱚᱲ ᱚᱱᱛᱮ ᱠᱷᱚᱱ ᱚᱠᱟ ᱞᱮᱠᱟ ᱠᱚ ᱦᱤᱡᱩᱜᱼᱟ ᱜᱚᱝᱠᱮ
ᱮᱸ ᱜᱚᱝᱠᱮ ᱟᱨ ᱟᱞᱚᱵᱤᱱ ᱞᱟᱹᱭᱟ ᱫᱚᱢᱮ ᱠᱚ ᱦᱤᱡᱩᱜ ᱫᱚ ᱢᱟᱥᱮ ᱵᱩᱨᱩ ᱵᱚᱸᱜᱟ ᱧᱮᱞ ᱫᱚ ᱢᱟᱥᱮ ᱵᱩᱨᱩᱫ ᱵᱩᱨᱩ ᱩᱛᱟᱹᱛ ᱫᱚ ᱮᱠᱫᱚᱢ ᱡᱷᱚᱛᱚ ᱠᱚ ᱡᱷᱚᱛᱚ ᱠᱚ ᱨᱚᱦᱚᱭ ᱯᱩᱨᱟᱹᱣ ᱤᱧᱟᱹᱜ ᱜᱮ ᱠᱟᱹᱴᱤᱡ ᱟᱨ ᱜᱟᱯᱟ ᱠᱷᱟᱱᱜᱮ ᱢᱚᱱᱮ ᱦᱩᱭᱩᱜ ᱠᱟᱱᱟ ᱯᱩᱨᱟᱹᱣ ᱜᱚᱫᱚᱜᱼᱟ ᱦᱟᱸᱜ ᱠᱷᱟᱱ ᱟᱨ ᱟᱹᱞᱤᱧ ᱦᱚᱞᱤᱧ ᱞᱟᱹᱭ ᱜᱚᱫ ᱠᱟᱫᱟ ᱟᱹᱞᱤᱧ ᱦᱚᱞᱤᱧ ᱮᱫᱚᱞᱤᱧ ᱥᱮᱱᱚᱜ ᱜᱮᱭᱟ ᱧᱮᱞ ᱦᱟᱸᱜ
ᱫᱮ-ᱫᱮᱞᱟ ᱵᱟᱠᱷᱟᱱ ᱞᱤᱧ ᱧᱮᱞᱫᱟ ᱮᱠᱫᱚᱢ ᱥᱟᱹᱨᱤ ᱜᱮ ᱵᱟᱝ ᱜᱟᱱᱚᱜᱼᱟ
ᱦᱳᱭ ᱜᱚᱝᱠᱮ ᱚᱱᱟᱜᱮ ᱚᱱᱠᱟᱱ ᱡᱷᱚᱛᱚ ᱠᱚ ᱜᱩᱪᱟᱹᱣ ᱪᱵᱟ ᱠᱚᱜ ᱠᱟᱱᱫᱟ ᱟᱹᱞᱤᱧ ᱜᱮᱞᱤᱧ ᱛᱟᱭᱚᱢ ᱧᱚᱜ ᱟᱠᱟᱱᱟ ᱵᱟᱠᱷᱟᱱ ᱛᱠᱚ ᱜᱩᱪᱟᱹᱣ ᱜᱚᱫ ᱠᱟᱫᱟ ᱠᱚ ᱛᱟᱹᱞᱤᱧ ᱠᱟᱱᱟ ᱪᱟᱞᱟᱜ ᱠᱩᱞᱤᱮᱫ ᱞᱤᱧ ᱜᱮᱭᱟ ᱠᱚ ᱡᱮ ᱟᱹᱛᱩ ᱴᱚᱞᱟ ᱠᱚᱨᱮ ᱦᱮᱸᱫᱟ ᱵᱟᱹᱵᱩ ᱵᱤᱱ ᱪᱟᱞᱟᱜ ᱟᱥᱮ ᱵᱟᱝ ᱱᱤᱭᱟᱹ ᱫᱚ ᱵᱩᱨᱩ ᱵᱚᱸᱜᱟ ᱧᱮᱞ ᱟᱫᱚᱞᱤᱧ ᱦᱮᱸ ᱪᱟᱞᱟᱜ ᱜᱮᱭᱟᱞᱤᱧ
ᱟᱪᱪᱷᱟ ᱟᱪᱪᱷᱟ ᱟᱪᱪᱷᱟ ᱦᱤᱡᱩᱜ ᱵᱤᱱ ᱫᱮᱞᱟ ᱟᱹᱞᱤᱧ ᱴᱷᱮᱱ ᱜᱮ ᱦᱤᱡᱩᱜ ᱵᱤᱱ ᱱᱚᱸᱰᱮ ᱢᱤᱫ ᱥᱟᱶᱛᱮ ᱟᱞᱮ ᱨᱮᱱ ᱦᱚᱸ ᱟᱹᱞᱤᱧ ᱟᱹᱞᱤᱧ ᱨᱮᱱ ᱦᱚᱸ ᱚᱲᱟᱜ ᱜᱚᱢᱠᱮ ᱟᱮᱫ ᱵᱚᱱ ᱞᱟᱜᱟᱜᱼᱟ᱾ ᱦᱮ ᱵᱟᱝ
ᱦᱳᱭ ᱜᱚᱢᱠᱮ
ᱟᱨ ᱞᱚᱫᱚᱵ ᱞᱚᱫᱚᱵ ᱵᱚᱱ ᱞᱚᱫᱚᱵ ᱞᱚᱫᱚᱵ ᱵᱚᱱ ᱨᱟᱹᱥᱡᱟᱹᱭᱟ ᱪᱟᱞᱟᱣ ᱠᱟᱛᱮᱫ
ᱜᱚᱢᱠᱮ ᱟᱸᱢᱚᱢᱫᱤᱧ ᱱᱮᱛᱟᱨ ᱫᱚᱞᱤᱧ ᱟᱸᱡᱚᱢ ᱮᱫᱟ, ᱥᱮ ᱪᱮᱫᱠᱷᱟᱱ ᱵᱩᱨᱩ ᱵᱚᱸᱜᱟ ᱨᱮᱦᱚᱸ ᱢᱟᱱᱮ ᱞᱟᱦᱟ ᱛᱮᱫᱚ ᱵᱚᱱ ᱞᱟᱦᱟ ᱫᱷᱟᱣ ᱫᱚ ᱵᱚᱱ ᱪᱟᱞᱟᱣ ᱞᱮᱱᱟ ᱛᱚ ᱩᱱᱫᱚ ᱨᱟᱥᱛᱟ ᱠᱚ ᱚᱱᱠᱟ ᱵᱟᱝ ᱛᱟᱦᱮᱸ ᱠᱟᱱᱟ ᱱᱤᱭᱟᱹ ᱫᱷᱟᱣ ᱫᱚ ᱠᱷᱟᱱ ᱨᱟᱥᱛᱟ ᱨᱟᱥᱛᱟ ᱛᱮᱭᱟᱨ ᱠᱟᱫᱟ ᱟᱸᱡᱚᱢ, ᱟᱸᱡᱚᱢ ᱫᱟᱹᱞᱤᱧ ᱦᱟᱜ ᱠᱷᱟᱱ ᱦᱮᱸ
ᱦᱳᱭ ᱜᱚᱝᱠᱮ ᱟᱹᱞᱤᱧ ᱦᱚᱸ ᱚᱱᱠᱟ ᱜᱮᱞᱤᱧ ᱟᱸᱢᱚᱢ ᱫᱚᱞᱤᱧ ᱟᱸᱡᱚᱢ ᱠᱮᱫᱟ ᱥᱟᱹᱨᱤᱜᱮ ᱢᱮᱱᱠᱷᱟᱱ ᱱᱟᱥᱛᱟ ᱠᱚ ᱵᱮᱱᱟᱣ ᱠᱟᱫᱟ ᱮᱠᱫᱚᱢ ᱴᱷᱟᱹᱞᱟᱭ ᱠᱟᱛᱮᱜ
ᱟᱪᱪᱷᱟ ᱟᱪᱪᱷᱟ ᱾ ᱟᱫᱚ ᱡᱩᱫᱤ ᱥᱟᱹᱨᱤ‌ ᱜᱮ ᱠᱚ ᱠᱷᱟᱱ ᱠᱚ ᱵᱮᱱᱟᱣ ᱠᱟᱫᱟ ᱛᱟᱦᱚᱞᱮ ᱜᱮ ᱜᱚᱢᱠᱮ ᱦᱟᱜ ᱠᱷᱟᱱ ᱥᱩᱵᱤᱫᱷᱟ ᱞᱮᱠᱟᱜᱮᱧ ᱟᱴᱟᱠᱟᱨ ᱮᱫᱟ ᱟᱵᱤᱱ ᱪᱤᱠᱟ ᱵᱤᱧ ᱟᱴᱠᱟᱨ ᱮᱫᱟ?
ᱟᱹᱞᱤᱧ ᱦᱚᱸᱚᱛᱚ ᱚᱱᱠᱟ ᱜᱮᱞᱤᱧ ᱢᱚᱱᱮᱭᱮᱫᱟ ᱜᱚᱝᱠᱮ ᱟᱹᱰᱤᱜᱮ ᱥᱚᱞᱦᱮᱜ ᱞᱮᱠᱟ ᱵᱩᱨᱩ ᱫᱮᱡᱚᱜ ᱾
ᱟᱨ ᱟᱨ ᱥᱟᱹᱨᱤᱜᱮ ᱜᱚᱝᱠᱮ ᱪᱟᱞᱟᱣᱮᱱ ᱞᱟᱦᱟ ᱯᱚᱪᱷᱨ ᱪᱮᱠᱟ ᱪᱮᱠᱠᱟ ᱦᱟᱯᱷ ᱵᱩᱨᱩ ᱵᱚᱱ ᱨᱟᱠᱟᱵ ᱮᱱᱟ ᱟᱨ ᱪᱮᱫᱠᱟᱜ ᱵᱚᱱ ᱡᱤᱨᱟᱹᱜ ᱛᱟᱦᱮᱸᱫ ᱟᱹᱞᱤᱧ ᱟᱞᱚᱵᱤᱱ ᱞᱟᱹᱭᱟ ᱫᱚᱢᱮᱞᱤᱧ ᱞᱟᱸᱜᱟ ᱜᱚᱜ ᱱᱟ ᱦᱟᱱᱟ ᱫᱷᱟᱳ ᱫᱚ ᱾
ᱜᱚᱢᱠᱮ ᱟᱹᱞᱤᱧ ᱦᱚᱸᱛᱚ ᱚᱱᱠᱟ ᱜᱮ ᱦᱮᱸ ᱥᱮ ᱯᱩᱨᱟᱹ ᱵᱟᱝ ᱫᱮᱡᱚᱜ ᱛᱮᱜᱮᱞᱤᱧ ᱞᱟᱸᱜᱟ ᱪᱟᱵᱟ ᱜᱚᱫ ᱞᱮᱱᱟ ᱮᱠᱫᱚᱢ
ᱟᱪᱪᱷᱟ ᱟᱫᱚ ᱜᱚᱢᱠᱮ ᱚᱱᱟ ᱠᱟᱛᱷᱟ ᱨᱮᱭᱟᱜ ᱢᱤᱫᱴᱟᱝ ᱵᱚᱭᱚᱥ ᱠᱚ ᱟᱹᱰᱤ ᱨᱚᱠᱚᱢ ᱯᱟᱨᱚᱢᱚᱜ ᱠᱟᱱᱟ ᱛᱚ
ᱦᱳᱭ ᱜᱚᱢᱠᱮ
ᱟᱵᱚ ᱵᱩᱡᱷᱟᱹᱜ ᱜᱮᱭᱟ ᱦᱮᱸ ᱵᱟᱝ
ᱵᱩᱡᱷᱟᱹᱜ ᱜᱮᱭᱟ ᱾ ᱦᱮᱸ
ᱟᱨ ᱛᱟᱦᱚᱞᱮ ᱜᱟᱯᱟ ᱜᱟᱱ ᱛᱤ ᱥᱮ ᱩᱰᱠᱚᱜ ᱞᱟᱹᱜᱤᱫ ᱵᱤᱱ ᱢᱚᱱᱮ ᱟᱠᱟᱫᱟ?
ᱜᱟᱯᱟ ᱜᱚᱝᱠᱮ ᱟᱹᱞᱤᱧ ᱫᱚᱞᱤᱧ ᱢᱚᱱᱮ ᱟᱠᱟᱫᱟ ᱦᱟᱸᱜ ᱤᱭᱟᱹ ᱧᱤᱫᱟᱹ ᱜᱟᱹᱰᱤ ᱛᱮᱜᱮᱞᱤᱧ ᱩᱰᱩᱠᱚᱜ-ᱟ ᱦᱟᱸᱜ ᱜᱟᱯᱟ ᱫᱚ ᱾
ᱟᱪᱪᱷᱟ ᱟᱪᱪᱷᱟ ᱟᱪᱪᱷᱟ ᱧᱤᱫᱟᱹ ᱜᱟᱹᱰᱤ ᱛᱮᱜᱮ ᱵᱟᱝ?
ᱦᱮᱸ ᱦᱮᱸ ᱾ ᱠᱟᱹᱴᱤᱡ ᱢᱟᱱᱮ ᱟᱛᱨᱟ ᱟᱛᱨᱟ ᱛᱟᱦᱮᱸᱭᱮᱱ ᱛᱟᱞᱤᱧᱟ ᱦᱟᱸᱜ ᱱᱚᱣᱟ ᱵᱳᱴ ᱛᱮᱦᱮᱧ ᱟᱛᱨᱟ ᱫᱷᱟᱹᱵᱤᱡ ᱠᱚ ᱨᱚᱦᱚᱭ ᱦᱟᱸᱜ ᱾ ᱠᱟᱹᱴᱤᱡ ᱟᱛᱨᱟ ᱛᱟᱦᱮᱱ ᱦᱟᱸᱜ ᱾ ᱟᱫᱚ ᱚᱱᱟ ᱠᱚ ᱨᱚᱦᱚᱭ ᱠᱟᱛᱮᱜ ᱜᱚ ᱦᱟᱸᱜ ᱧᱤᱫᱟᱹ ᱜᱟᱹᱰᱤ ᱛᱮᱜᱞᱤᱧ ᱩᱰᱩᱠᱚᱜ-ᱟ ᱾
ᱟᱪᱪᱷᱟ ᱢᱟᱱᱮ ᱮᱠᱴᱩ ᱵᱟᱹᱠᱤ ᱢᱮᱱᱟᱜ-ᱟ
ᱦᱮᱸ ᱮᱠᱴᱩ ᱠᱟᱹᱴᱤᱡ ᱵᱟᱠᱤ ᱛᱟᱦᱮᱸ ᱠᱟᱱᱟ ᱜᱚᱝᱠᱮ ᱫᱚᱢᱮ ᱫᱟᱜ ᱜᱚᱫ ᱠᱮᱫᱟ ᱵᱟ ᱵᱟᱝᱠᱷᱟᱱ ᱛᱮᱦᱮᱧ ᱜᱮᱞᱮ ᱯᱩᱨᱟᱹᱣ ᱜᱚᱫ ᱠᱮᱭᱟ
ᱦᱮᱸ ᱜᱚᱝᱠᱮ ᱟᱞᱚᱵᱤᱱ ᱞᱟᱹᱭᱟ ᱡᱟ ᱱᱚᱜᱼᱚᱭ ᱫᱟᱜ ᱮ ᱟᱨᱟᱢᱵᱷᱚ ᱟᱠᱟᱫᱟ ᱫᱟᱜ ᱫᱟᱜ ᱦᱮᱛᱟᱜ ᱫᱤᱱ ᱫᱚᱭ ᱫᱟᱜ ᱜᱮᱭᱟ ᱠᱷᱟᱱ ᱦᱮᱸᱥᱮ ᱟᱫᱚ ᱜᱚᱢᱠᱮ ᱠᱟᱛᱷᱟ ᱢᱮᱱᱟᱜᱼᱟ ᱡᱮ ᱨᱚᱦᱚᱭ ᱟᱫᱚ ᱨᱚᱦᱚᱭ ᱢᱮᱭᱟᱝ ᱦᱚᱸ ᱨᱚᱦᱚᱭ ᱜᱮ ᱜᱟᱱᱚᱜ-ᱟ ᱢᱮᱱᱠᱷᱟᱱ ᱢᱤᱫ ᱫᱷᱟᱣ ᱵᱩᱨᱩ ᱵᱚᱸᱜᱟ ᱯᱟᱨᱚᱢ ᱞᱮᱱ ᱫᱚ ᱟᱫᱚ ᱥᱮ ᱟᱫᱚ ᱠᱟᱞᱚᱢ ᱱᱟᱭ ᱦᱤᱡᱩᱜ-ᱟ
ᱟᱫᱚ ᱦᱳᱭ ᱜᱚᱝᱠᱮ ᱚᱱᱟᱜᱮ ᱦᱩᱭᱩᱜ ᱠᱟᱱᱟ ᱵᱟᱝ ᱦᱤᱡᱩᱜ-ᱟ ᱵᱟᱝ ᱱᱚᱣᱟ ᱛᱮᱦᱮᱧ ᱱᱤᱭᱟᱹ ᱵᱚᱪᱷᱚᱨ ᱫᱚ
ᱮᱠᱫᱚᱢ ᱴᱷᱤᱠ ᱜᱮ ᱜᱚᱢᱠᱮ ᱨᱟᱹᱥᱠᱟᱹ ᱨᱟᱹᱥᱠᱟᱹ ᱮᱠᱫᱚᱢ ᱥᱟᱹᱨᱤᱜᱮ ᱟᱹᱵᱤᱱ ᱞᱮᱠᱟ ᱚᱱᱛᱮ ᱠᱷᱚᱱᱟᱜ ᱡᱩᱥ ᱡᱩᱫᱤ ᱛᱟᱦᱮᱸ ᱠᱚᱜᱼᱟ ᱡᱚᱛᱚ ᱦᱚᱲᱟᱜ ᱜᱮ ᱟᱨᱚ ᱨᱟᱹᱥᱠᱟᱹ ᱦᱩᱭ ᱠᱚᱜ-ᱟ ᱟᱨ ᱟᱵᱚᱨᱮᱱ ᱜᱟᱛᱮ ᱠᱚᱣᱟᱜ ᱠᱷᱚᱵᱚᱨ ᱪᱮᱫ ᱩᱱᱠᱩ ᱠᱚ ᱦᱤᱡᱩᱜ ᱠᱟᱱᱟ ᱥᱮ ᱵᱟᱝ
ᱚᱱᱟ ᱜᱮᱛᱚ ᱜᱚᱢᱠᱮ ᱠᱟᱹᱴᱤᱡ ᱯᱷᱳᱱ ᱫᱚᱧ ᱯᱷᱳᱱ ᱵᱟᱲᱟ ᱟᱫ ᱠᱚᱥᱮ ᱜᱟᱛᱮ ᱠᱚ ᱜᱟᱛᱮ ᱠᱚᱠᱚ ᱢᱟ ᱞᱟᱹᱭ ᱫᱟᱠᱚ ᱡᱮ ᱚᱠᱛᱚ ᱜᱮᱛᱚ ᱵᱟᱭ ᱠᱩᱲᱟᱹᱜ ᱠᱟᱱᱟ ᱜᱚᱢᱠᱮ ᱯᱷᱳᱱ ᱞᱮᱫ ᱫᱚᱭ ᱵᱚᱱ ᱫᱚ ᱦᱳᱭ ᱪᱟᱞᱟᱣ ᱞᱮᱠᱷᱟᱱ ᱫᱚᱣ ᱦᱮᱸ ᱵᱷᱟᱹᱜᱤ ᱠᱚᱜ-ᱟ
ᱟᱨ ᱟᱞᱮᱵᱤᱱ ᱞᱟᱹᱭᱟ ᱜᱚᱝᱠᱮ ᱚᱱᱟ ᱥᱚᱝᱥᱟᱨᱤ ᱡᱤᱭᱚᱱ ᱧᱟᱢ ᱠᱟᱛᱮᱫ ᱟᱵᱚᱨᱮᱱ ᱥᱟᱱᱟᱢ ᱜᱟᱛᱮ ᱜᱮ ᱟᱹᱰᱤ ᱴᱷᱮᱡ ᱵᱚᱱ ᱥᱩᱰᱟᱹᱨᱚᱜ ᱠᱟᱱ ᱞᱮᱠᱟᱧ ᱟᱴᱠᱟᱨ ᱫᱟᱞᱤᱧ
ᱟᱞᱤᱧ ᱦᱚᱸ ᱵᱟᱠᱚ ᱯᱷᱳᱱ ᱵᱟᱲᱟ ᱟᱹᱞᱤᱧ ᱠᱟᱱᱟ ᱾ ᱠᱟᱹᱢᱤ ᱨᱮ ᱵᱚᱲᱦᱮ ᱟᱠᱟᱱ ᱛᱟᱵᱚᱱᱟ
ᱟᱫᱚ ᱟᱹᱵᱤᱱ ᱵᱟᱹᱵᱤᱱ ᱠᱚᱞ ᱟᱠᱟᱫ ᱠᱚᱣᱟ ᱟᱹᱵᱤᱱ ᱥᱮᱫ ᱠᱷᱚᱱᱟᱜ
ᱟᱹᱞᱤᱧ ᱫᱚᱸᱞᱤᱧ ᱠᱚᱞ ᱟᱠᱚ ᱠᱟᱱᱟ ᱜᱮᱭᱟ ᱜᱚᱢᱠᱮ ᱟᱠᱚ ᱚᱠᱛᱚ ᱵᱟᱠᱚ ᱠᱩᱲᱟᱹᱣ ᱫᱟᱲᱮᱭᱟᱜ ᱠᱟᱱᱟ
ᱟᱪᱪᱷᱟ ᱟᱪᱪᱷᱟ ᱟᱪᱪᱷᱟ ᱵᱟᱠᱷᱟᱱ ᱫᱚ ᱚᱱᱟ ᱥᱩᱨ ᱨᱮᱫᱚ ᱟᱵᱚᱨᱮᱱᱛᱚ ᱜᱚᱢᱠᱮ ᱫᱚᱢᱮᱜᱮ ᱜᱟᱛᱮ ᱫᱚ ᱜᱟᱛᱮ ᱫᱚᱠᱚ ᱛᱟᱦᱮᱸ ᱠᱟᱱᱟ
ᱦᱳᱭ ᱜᱚᱢᱠᱮ
ᱵᱟᱠᱷᱟᱱ ᱫᱚ ᱟᱵᱚᱣᱟᱜ ᱫᱚ ᱚᱥᱩᱵᱤᱫᱟ ᱫᱚ ᱵᱟᱝ ᱦᱩᱭ ᱦᱩᱭ ᱠᱚᱜᱼᱟ ᱚᱱᱟ ᱦᱮᱸ ᱵᱟᱝ
ᱦᱩᱭ ᱵᱟᱠᱷᱟᱱ
ᱟᱨ ᱜᱚᱝᱠᱮ ᱟᱸᱡᱚᱢᱚᱜ ᱠᱟᱱᱟ
ᱦᱮᱸ ᱜᱚᱝᱠᱮ ᱟᱸᱡᱚᱢᱚᱜ ᱠᱟᱱ ᱜᱮᱭᱟ
ᱞᱟᱹᱭᱫᱤᱧ ᱞᱟᱹᱭ ᱫᱟᱞᱤᱧ ᱟᱵᱤᱱ ᱜᱮᱵᱤᱱ ᱦᱤᱡᱩᱜ ᱠᱟᱱᱟ ᱥᱮ ᱜᱚ ᱵᱟᱵᱟ ᱛᱟᱹᱠᱤᱱ ᱩᱱᱠᱤᱱᱵᱤᱱ ᱟᱹᱜᱩ ᱛᱚᱨᱟᱭᱮᱫ ᱠᱤᱱᱟ
ᱜᱚᱝᱠᱮ ᱜᱚ ᱵᱟᱵᱟ ᱛᱟᱠᱤᱱᱠᱤᱱ ᱵᱚᱭᱮᱥᱠᱤᱱ ᱵᱚᱭᱮᱥ ᱧᱚᱜ ᱠᱟᱱᱟ ᱟᱫᱚ ᱞᱟᱹᱭ ᱫᱟᱠᱤᱱ ᱟᱹᱞᱤᱧ ᱫᱚ ᱵᱩᱨᱩ ᱢᱟ ᱵᱟᱞᱤᱧ ᱫᱮᱡ ᱫᱟᱲᱮᱜᱼᱟ ᱾ ᱟᱫᱚ ᱟᱹᱵᱤᱱ ᱟᱹᱵᱤᱱ ᱜᱮ ᱪᱟᱞᱟᱜ ᱵᱤᱱ ᱱᱤᱛᱚᱜ ᱫᱚ
ᱫᱟᱬᱟ ᱨᱮᱱᱟᱜ ᱩᱢᱮᱨ ᱦᱚᱸ ᱯᱟᱨᱚᱢᱮᱱ ᱛᱟᱹᱞᱤᱧᱟ ᱟᱹᱞᱤᱧ ᱫᱚ ᱩᱱᱰᱤᱱ ᱨᱮᱞᱤᱧ ᱧᱮᱞ ᱠᱟᱱᱦᱚᱸ
ᱟᱪᱪᱷᱟ ᱟᱪᱪᱷᱟ
ᱚᱱᱟᱛᱮ ᱟᱹᱞᱤᱧ ᱦᱚᱸᱠᱚ ᱵᱷᱮᱡᱟᱭᱮᱫ ᱞᱤᱧᱟᱹ ᱟᱹᱵᱤᱱ ᱜᱮ ᱧᱮᱞ ᱟᱹᱜᱩᱭ ᱵᱤᱱ ᱫᱚ ᱟᱨ ᱢᱤᱫ ᱵᱟᱨ ᱫᱷᱟᱣ ᱜᱟᱱ
ᱛᱟᱦᱚᱞᱮ ᱚᱲᱟᱜ ᱜᱚᱢᱠᱮ ᱱᱚᱣᱟ ᱯᱳᱭᱞᱩ ᱠᱟᱱ ᱛᱟᱦᱮᱸᱟ ᱥᱮ ᱫᱚ ᱜᱚᱢᱠᱮ ᱫᱚᱵᱤᱱ ᱞᱟᱦᱟ ᱟᱹᱜᱩ ᱟᱠᱟᱫ ᱛᱟᱦᱮᱸᱫ ᱢᱤᱫ ᱫᱷᱟᱣ ᱫᱚ
ᱵᱟᱝ ᱜᱚᱝᱠᱮ ᱚᱲᱟᱜ ᱜᱚᱝᱠᱮ ᱫᱚ ᱱᱤᱭᱟᱹ ᱫᱷᱟᱣ ᱜᱮ ᱯᱩᱭᱞᱩ ᱵᱟᱨ ᱠᱟᱱ ᱛᱟᱭᱟ
ᱡᱟ ᱟᱫᱚ ᱫᱚᱢᱮᱜ ᱜᱮ ᱚᱲᱟᱜ ᱜᱚᱢᱠᱮ ᱦᱚᱸ ᱨᱟᱹᱥᱠᱟᱹ ᱠᱟᱱᱟ ᱵᱟᱝ ᱜᱟᱯᱟ ᱜᱟᱯᱟ ᱠᱷᱟᱱ ᱛᱟᱦᱚᱞᱮ ᱵᱩᱨᱩ ᱫᱮᱡᱚᱜ ᱦᱩᱭᱩᱜ ᱠᱟᱱᱟ
ᱦᱳᱭ ᱜᱚᱝᱠᱮ ᱨᱟᱹᱥᱠᱟᱹ ᱫᱚᱭ ᱨᱟᱹᱥᱠᱟᱹᱣ ᱠᱟᱱᱟ ᱞᱟᱹᱭ ᱫᱟᱭ ᱤᱫᱤ ᱧᱟᱢ ᱥᱮ ᱵᱟᱝ ᱵᱩᱨᱩ ᱵᱚᱸᱜᱟ ᱧᱮᱞ ᱫᱚ ᱚᱲᱟᱜ ᱜᱚᱝᱠᱮ ᱢᱤᱛᱟᱹᱧ ᱠᱟᱱᱟ ᱦᱮᱸ ᱞᱟᱝ ᱪᱟᱞᱟᱣ ᱦᱟᱸᱰᱮ ᱡᱷᱚᱛᱚ ᱠᱚ ᱯᱷᱳᱱ ᱮᱫᱟ ᱜᱚᱝᱠᱮ ᱫᱟᱠᱟ ᱠᱚ ᱦᱚᱸ ᱟᱜᱮ ᱦᱤᱡᱩᱜ ᱵᱤᱱ
ᱦᱮᱸ ᱟᱪᱪᱷᱟ ᱟᱪᱪᱷᱟ ᱢᱮᱛᱟᱭ ᱵᱤᱱ ᱥᱮᱨᱮᱧ ᱵᱷᱟᱹᱜᱤ ᱴᱷᱤᱠᱮ ᱥᱮᱬᱟ ᱠᱟᱜ ᱢᱟ ᱜᱟᱯᱟ ᱮᱠᱫᱚᱢ ᱵᱷᱟᱹᱜᱤ ᱴᱷᱤᱠ ᱵᱚᱱ ᱨᱟᱹᱥᱠᱟᱹᱭᱟ
ᱦᱳᱭ ᱜᱚᱝᱠᱮ ᱚᱱᱟᱜᱮ ᱞᱤᱧ ᱢᱮᱛᱟᱭ ᱠᱟᱱᱟ ᱥᱮᱨᱮᱧ ᱠᱚᱫᱚ ᱦᱟᱸᱜ ᱥᱮᱬᱟ ᱠᱟᱜ ᱛᱟᱞᱟᱝ ᱢᱮ ᱦᱟᱸᱜ ᱛᱮ ᱨᱟᱹᱥᱠᱟᱹᱭᱟ ᱦᱟᱸᱜ ᱡᱚᱛᱚ ᱵᱚᱱ ᱧᱟᱯᱟᱢ ᱞᱮᱱᱠᱷᱟᱱ
ᱴᱷᱤᱠ ᱴᱷᱤᱠ ᱴᱷᱤᱠ ᱴᱷᱤᱠ ᱥᱟᱹᱨᱤ ᱜᱚᱢᱠᱮ ᱛᱮᱦᱮᱧ ᱵᱩᱨᱩ ᱵᱚᱸᱜᱟ ᱢᱮᱱᱟᱜ ᱠᱷᱟᱹᱛᱤᱨ ᱵᱟ ᱱᱚᱝᱠᱟ ᱟᱵᱚ ᱥᱟᱱᱛᱟᱲ ᱚᱲᱟᱜ ᱥᱟᱱᱛᱟᱲᱟᱜ ᱱᱚᱝᱠᱟ ᱵᱩᱨᱩ ᱵᱚᱸᱜᱟ ᱯᱟᱴᱟᱵᱤᱫᱟᱹ ᱵᱟᱜ ᱱᱚᱝᱠᱟᱱᱟᱜ ᱡᱟᱦᱟᱱᱟᱜ ᱢᱮᱱᱟᱜ ᱠᱷᱟᱹᱛᱤᱨ ᱛᱮ ᱛᱮᱦᱮᱧ ᱮᱢᱚᱱ ᱵᱚᱱ ᱥᱩᱵᱤᱫᱷᱟ ᱟᱠᱟᱱᱟ ᱛᱮᱦᱤᱧ ᱱᱚᱜ ᱱᱚᱝᱠᱟ ᱜᱟᱛᱮ ᱠᱚ ᱦᱟᱱᱛᱮ ᱱᱟᱛᱮ ᱵᱚᱱ ᱛᱟᱦᱮᱱᱟ ᱚᱱᱟ ᱫᱤᱱ ᱨᱮ ᱵᱚᱱ ᱧᱟᱯᱟᱢ ᱧᱟᱯᱟᱢᱚᱜᱼᱟ ᱟᱨ ᱱᱚᱜᱼᱚᱝᱠᱟ ᱜᱚᱝᱠᱮ ᱢᱤᱫ ᱥᱟᱶᱛᱮ ᱧᱟᱯᱟᱢ ᱠᱟᱛᱮᱫ ᱡᱟᱦᱟᱸ ᱨᱟᱹᱥᱠᱟᱹ ᱚᱱᱮ ᱚᱱᱟ ᱨᱟᱹᱥᱠᱟᱹ ᱜᱮ ᱟᱹᱰᱤ ᱟᱞᱟᱫᱟ ᱜᱮ ᱵᱩᱡᱷᱟᱹᱜᱼᱟ
ᱦᱳᱭ ᱜᱚᱢᱠᱮ ᱦᱳᱭ ᱜᱚᱢᱠᱮ ᱮᱠᱫᱚᱢ ᱥᱟᱹᱨᱤ ᱜᱮᱭ ᱱᱚᱜᱼ ᱱᱚᱝᱠᱟ ᱡᱮ ᱩᱱᱟᱹᱜ ᱫᱤᱱ ᱯᱚᱨ ᱡᱟᱦᱟᱸᱭ ᱜᱮ ᱟᱵᱚ ᱡᱚᱛᱚ ᱥᱟᱱᱟᱢ ᱜᱮ ᱥᱚᱝᱥᱟᱨ ᱨᱮ ᱵᱮᱥᱛᱚ ᱢᱮᱱᱟᱜ ᱵᱚᱱᱟ ᱢᱮᱱᱠᱷᱟᱱ ᱱᱚᱜᱼᱚᱭ ᱡᱮ ᱱᱚᱜᱝᱠᱟᱱ ᱦᱩᱲᱟᱹ ᱦᱚᱸᱜᱟ ᱞᱮᱠᱟᱱ ᱫᱤᱱ ᱨᱮᱵᱚᱱ ᱧᱟᱯᱟᱢᱟ ᱱᱚᱜ ᱱᱚᱝᱠᱟᱱ ᱜᱮ ᱟᱹᱰᱤ ᱨᱟᱹᱥᱠᱟᱹ ᱨᱮᱱᱟᱜ ᱫᱤᱱ ᱠᱟᱱ ᱛᱟᱵᱳᱣᱟ ᱜᱚᱝᱠᱮ
ᱥᱟᱹᱨᱤᱜᱮ ᱜᱚᱢᱠᱮ ᱦᱚᱭᱛᱳ ᱱᱚᱣᱟ ᱢᱤᱫᱴᱮᱱ ᱟᱹᱞᱤᱧ ᱞᱤᱧ ᱢᱮᱱᱟ ᱛᱮᱦᱮᱧ ᱚᱱᱟ ᱵᱩᱨᱩ ᱵᱚᱸᱜᱟ ᱢᱮᱱᱟᱜ ᱠᱷᱟᱹᱛᱤᱨ ᱛᱮ ᱥᱟᱹᱨᱤᱜᱮ ᱥᱟᱱᱟᱢ ᱥᱟᱱᱛᱟᱲ ᱵᱚᱭᱦᱟ ᱥᱟᱱᱟᱢ ᱥᱟᱱᱛᱟᱲ ᱵᱚᱭᱦᱟ ᱥᱟᱱᱟᱢ ᱡᱟᱦᱟᱸ ᱞᱮᱠᱟ ᱡᱩᱨᱤᱯᱟᱨᱤ ᱦᱚᱲ ᱥᱟᱱᱟᱢ ᱴᱟᱭᱤᱢ ᱩᱰᱩᱝ ᱠᱟᱛᱮ ᱡᱟᱦᱟᱸ ᱨᱟᱹᱥᱠᱟᱹ ᱥᱟᱱᱟᱢ ᱦᱚᱲ ᱥᱟᱶ ᱩᱯᱨᱩᱢ ᱚᱱᱟ ᱨᱟᱹᱥᱠᱟᱹ ᱫᱚ ᱦᱚᱭᱛᱳ ᱚᱱᱛᱚᱨ ᱢᱚᱱᱰᱮ ᱞᱟᱜᱟᱣ ᱜᱚᱫᱚᱜᱼᱟ ᱪᱮᱜ ᱠᱟᱹᱧ ᱢᱚᱱᱮᱭᱟ ᱜᱚᱝᱠᱮ
ᱮᱠᱫᱚᱢ ᱜᱚᱢᱠᱮ ᱥᱟᱹᱨᱤ ᱫᱚ ᱥᱟᱹᱨᱤ ᱜᱮ ᱟᱹᱰᱤ ᱥᱟᱹᱨᱤᱭᱟᱜ ᱠᱟᱛᱷᱟ ᱜᱮᱵᱤᱱ ᱞᱟᱹᱭ ᱠᱮᱫᱟ
ᱟᱹᱵᱤᱱ ᱜᱮ ᱞᱟᱹᱭ ᱵᱤᱱ ᱥᱮ ᱜᱚᱝᱠᱮ ᱩᱱ ᱥᱚᱢᱚᱭ ᱡᱚᱠᱷᱚᱱ ᱪᱮᱫ ᱞᱮᱠᱟ ᱜᱟᱛᱮ ᱵᱚᱱ ᱛᱟᱦᱮᱸ ᱠᱟᱱᱟ ᱥᱮ ᱩᱱᱟᱹᱜ ᱜᱟᱱ ᱜᱚᱢᱠᱮ ᱜᱟᱛᱮ ᱠᱚ ᱟᱛᱮ ᱪᱮᱫ ᱞᱮᱠᱟ ᱵᱚ ᱨᱟᱹᱥᱠᱟᱹ ᱨᱚᱢᱚᱡ ᱦᱮᱸ ᱩᱱ ᱥᱚᱢᱚᱭ ᱢᱮᱱᱠᱷᱟᱱ ᱱᱤᱛᱚᱜ ᱫᱚ ᱡᱷᱚᱛᱚ ᱟᱯᱟᱱ ᱟᱹᱯᱤᱱ ᱤᱭᱟᱹ ᱨᱮᱵᱚ ᱛᱚᱞ ᱫᱚᱦᱚᱭᱮᱱᱟ ᱮᱠᱫᱚᱢ᱾
ᱟᱫᱚ ᱜᱚᱝᱠᱮ ᱥᱚᱝᱥᱟᱨᱤ ᱥᱚᱝᱥᱟᱨᱤ ᱡᱤᱭᱚᱱ ᱨᱮᱵᱚᱱ ᱪᱟᱞᱟᱣ ᱞᱮᱱᱠᱷᱟᱱ ᱟᱫᱚ ᱚᱲᱟᱜ ᱠᱚᱨᱮᱱᱟᱜ ᱫᱟᱭᱤᱛᱛᱚ ᱢᱤᱫᱴᱮᱱ ᱵᱟᱹᱲᱛᱤᱜᱼᱟ᱾ ᱟᱫᱚ ᱦᱚᱭᱛᱚ ᱱᱚᱜᱼᱱᱟ ᱱᱚᱜᱼᱱᱟ ᱠᱟᱨᱚᱱ ᱛᱮ, ᱟᱨ ᱱᱚᱜᱼ ᱱᱟ ᱠᱟᱨᱚᱱ ᱛᱮᱜᱮ ᱜᱚᱢᱠᱮ ᱛᱟᱦᱞᱮ ᱢᱟᱱᱮ ᱡᱚᱛᱚ ᱡᱟᱦᱟᱸ ᱛᱤᱱᱟᱜᱹ ᱜᱟᱛᱮ ᱵᱚᱱ ᱛᱟᱦᱮᱸ ᱠᱟᱱᱟ᱾ ᱟᱹᱰᱤᱴᱟᱜ ᱵᱚᱱ ᱥᱟᱦᱟ ᱥᱟᱺᱜᱤᱧ ᱟᱠᱟᱱᱟ ᱟᱹᱰᱤᱴᱟᱜ ᱦᱚᱭᱛᱳ᱾
ᱦᱳᱭ ᱜᱚᱢᱠᱮ ᱮᱠᱫᱚᱢ᱾
ᱟᱨ ᱛᱟᱦᱞᱮ ᱜᱚᱝᱠᱮ ᱱᱤᱛᱚᱜ ᱫᱚ ᱛᱟᱦᱞᱮ ᱵᱟᱹᱦᱩ ᱢᱟᱹᱭ ᱛᱟᱠᱚ ᱫᱚ ᱛᱟᱦᱞᱮ ᱦᱟᱛᱟᱣᱟᱜ ᱠᱚᱣᱟᱵᱤᱱ ᱥᱮ ᱟᱣᱨᱤ?
ᱜᱚᱝᱠᱮ ᱱᱤᱛᱚᱜ ᱫᱚ ᱟᱹᱣᱨᱤ ᱟᱹᱣᱨᱤ ᱵᱟᱹᱞᱤᱧ ᱦᱟᱛᱟᱣ ᱟᱠᱟ ᱠᱟᱱᱟ ᱱᱚᱼᱚᱭ ᱛᱚ ᱜᱚᱝᱠᱮ ᱜᱚᱝᱠᱮ ᱢᱚᱱᱮ ᱫᱚᱞᱤᱧ ᱢᱚᱱᱮ ᱵᱟᱲᱟᱜ ᱠᱟᱱ ᱜᱮᱭᱟ ᱟᱫᱚ ᱚᱲᱟᱜ ᱜᱚᱝᱠᱮ ᱜᱮ ᱞᱟᱹᱭᱮᱫᱟᱭ ᱡᱮ ᱛᱟᱦᱞᱮ, ᱯᱮᱨᱮᱨ ᱥᱮᱨᱢᱟ ᱛᱮᱫᱚᱞᱟᱝ ᱦᱟᱛᱟᱣ ᱠᱚᱜᱮᱭᱟ᱾
ᱟᱪᱪᱷᱟ ᱟᱪᱪᱷᱟ ᱟᱪᱪᱷᱟ ᱟᱫᱚ ᱩᱢᱮᱨ ᱯᱟᱨᱚᱢᱚᱜ ᱠᱟᱱᱟ ᱜᱚᱝᱠᱮ᱾
ᱦᱮᱸ ᱜᱚᱢᱠᱮ ᱚᱱᱟ ᱢᱟ ᱵᱩᱡᱷᱟᱹᱜ ᱠᱟᱱ ᱜᱮᱭᱟ ᱵᱟᱝ ᱩᱢᱮᱨ ᱦᱚᱸ ᱯᱟᱨᱚᱢᱚᱜ ᱠᱟᱱ ᱜᱮᱭᱟ᱾
ᱛᱟᱦᱚᱞᱮ ᱚᱲᱟᱜ ᱜᱚᱝᱠᱮ ᱪᱮᱫ ᱠᱚ ᱦᱟᱛᱟᱣ ᱞᱟᱹᱜᱤᱫ ᱜᱟᱯᱟ ᱛᱟᱦᱚᱞᱮ ᱵᱩᱨᱩ ᱵᱚᱸᱜᱟ ᱨᱮ?
ᱚᱲᱟᱜ ᱜᱚᱢᱠᱮ ᱢᱟᱭ ᱞᱟᱹᱭᱫᱟ ᱤᱧᱢᱟ ᱫᱤᱥᱚᱢ ᱥᱮᱫ ᱠᱷᱚᱱᱟᱜ ᱜᱮ ᱤᱭᱟᱹ ᱠᱚ ᱦᱟᱛᱟᱣ ᱥᱟᱱᱟᱧ ᱠᱟᱱᱟ᱾ ᱪᱮᱫ ᱠᱚ ᱦᱟᱸᱜ ᱮ ᱤᱧ ᱧᱮᱞ ᱟᱠᱟᱫᱟ ᱦᱟᱸᱜ ᱞᱮᱫᱟᱭ ᱡᱮ ᱱᱚᱜ-ᱚ ᱱᱚᱣᱟ ᱠᱚ ᱫᱚᱢᱮ ᱦᱟᱛᱟᱣ ᱨᱮᱱᱟᱜ ᱤᱪᱪᱷᱟᱹ ᱢᱮᱱᱟᱜ ᱛᱤᱧᱟ ᱦᱟᱸᱜ᱾ ᱴᱷᱤᱠ ᱜᱮᱭᱟ ᱦᱟᱛᱟᱣᱟᱞᱟᱝ ᱦᱟᱸᱜ ᱛᱟᱦᱚᱞᱮ᱾
ᱟᱪᱪᱷᱟ ᱵᱟᱝᱼᱟ ᱫᱚᱨᱠᱟᱨ ᱠᱟᱱᱟ ᱟᱹᱞᱤᱧ ᱞᱤᱧ ᱢᱮᱱᱟ ᱠᱟᱨᱚᱱ ᱫᱚ ᱵᱟᱝ ᱦᱟᱛᱟᱣ ᱞᱮᱠᱷᱟᱱ ᱚᱲᱟᱜ ᱜᱚᱝᱠᱮ ᱛᱟᱠᱚ ᱠᱚᱫᱚ ᱥᱚᱵᱽ ᱥᱚᱢᱚᱭ ᱠᱩᱥᱤ ᱨᱮᱫᱚᱚ ᱠᱟᱠᱚ ᱦᱩᱭᱩᱜᱼᱟ ᱵᱟᱝᱠᱷᱟᱱ, ᱵᱟᱝᱠᱷᱟᱱ ᱵᱟᱠᱚ ᱠᱟᱹᱢᱤᱭᱟ ᱮᱱᱠᱷᱟᱱ ᱢᱟᱥᱮ ᱮᱱᱠᱷᱟᱱ ᱵᱟᱝ᱾
ᱦᱳᱭ ᱜᱚᱢᱠᱮ ᱵᱟᱠᱷᱟᱱ ᱦᱟᱸᱜ ᱫᱟᱠᱟ ᱠᱚ ᱵᱟ ᱠᱷᱟᱱ ᱦᱟᱸᱜ ᱵᱟᱝᱠᱚ ᱤᱥᱤᱱ ᱟᱵᱚᱱᱟ ᱦᱟᱸᱜ᱾
ᱦᱮᱸᱦᱮᱸ ᱥᱟᱹᱨᱤ ᱜᱮ ᱜᱚᱢᱠᱮ ᱮᱫᱚᱢ ᱥᱟᱹᱨᱤ ᱜᱮ᱾ ᱟᱨ ᱟᱵᱚᱫᱚ ᱫᱟᱭᱤᱛᱛᱚ ᱠᱟᱱ ᱛᱟᱵᱚᱱᱟ ᱡᱮ ᱩᱱᱠᱩᱣᱟᱜ ᱥᱟᱱᱟᱢ ᱞᱮᱠᱟᱱ ᱠᱟᱛᱷᱟ, ᱵᱟᱛᱟᱣ ᱨᱮᱱᱟᱜ ᱥᱮ ᱩᱱᱠᱩ ᱡᱚᱛᱚᱱ ᱨᱮ ᱫᱚᱦᱚ ᱨᱮᱱᱟᱜ ᱪᱮᱫᱵᱤᱱ ᱞᱟᱹᱭᱟ ᱜᱚᱢᱠᱮ?
ᱮᱠᱫᱚᱢ ᱜᱚᱝᱠᱮ ᱵᱟᱵᱚ ᱡᱚᱛᱚᱱ ᱜᱚᱫ ᱞᱮᱠᱷᱟᱱ ᱟᱵᱚᱦ ᱦᱚᱸ ᱦᱟᱸᱜ ᱟᱫᱚ ᱵᱟᱠᱚ ᱡᱚᱛᱚᱱ ᱵᱚᱱᱟ ᱩᱱᱫᱚ ᱦᱟᱸᱜ᱾ ᱫᱟᱠᱟ ᱠᱚᱢᱟ ᱟᱫᱚ ᱤᱥᱤᱱ ᱜᱤᱰᱤ ᱠᱟᱜ ᱛᱮᱠᱚ ᱵᱟᱠᱚ ᱞᱩᱣᱟᱵᱚᱱᱟ ᱜᱚᱢᱠᱮ᱾ ᱞᱟᱹᱭᱟ ᱠᱚ ᱞᱩ ᱡᱩᱱᱟᱹᱜ ᱛᱮ ᱡᱚᱢ ᱵᱤᱱ ᱡᱚᱢ ᱢᱮ ᱦᱸᱜ᱾ ᱚᱚᱱᱠᱟ ᱠᱚ ᱢᱮᱛᱟ ᱵᱚᱱᱟ ᱦᱟᱸᱜ ᱜᱚᱝᱠᱮ ᱵᱟᱵᱚ ᱠᱤᱨᱤᱧ ᱟᱠᱚ ᱠᱷᱟᱱ᱾
ᱴᱷᱤᱠ ᱴᱷᱤᱠ ᱴᱷᱤᱠ ᱮᱠᱫᱚᱢ ᱴᱷᱤᱠ ᱜᱮᱭᱟ ᱜᱚᱢᱠᱮ᱾ ᱟᱥᱚᱜ ᱟᱹᱞᱤᱧ ᱜᱚᱢᱠᱮ ᱜᱟᱯᱟ ᱮᱠᱫᱚᱢ ᱟᱹᱰᱤ ᱞᱚᱜᱚᱱ ᱞᱚᱜᱚᱱ ᱵᱤᱱ ᱦᱤᱡᱩᱜᱼᱟ ᱠᱟᱨᱚᱱ ᱫᱚ ᱚᱠᱛᱚ ᱦᱚᱸ ᱥᱟᱹᱨᱤᱜᱮ ᱵᱟᱝ ᱦᱮᱸ, ᱜᱟᱯᱟ ᱟᱰᱤ ᱞᱚᱜᱚᱱ ᱥᱮ ᱵᱚᱱ ᱚᱰᱳᱝᱟ᱾
ᱦᱳᱭ ᱜᱚᱝᱠᱮ ᱞᱚᱱ ᱧᱚᱜ ᱜᱮᱞᱤᱧ ᱩᱰᱟᱹ